ᱦᱮᱞᱳ
ᱦᱮᱸ ᱡᱚᱦᱟᱨ ᱜᱮ
ᱪᱮᱫ ᱠᱚᱢ ᱪᱤᱠᱟᱹ ᱵᱟᱲᱟᱭᱟ?
ᱦᱮᱸ ᱚᱱᱠᱟ ᱫᱚ ᱪᱮᱫ ᱦᱚᱸ ᱵᱟᱝ।
ᱦᱮᱸ, ᱫᱟᱠᱟ ᱠᱚᱫᱚᱢ ᱡᱚᱢ ᱵᱟᱲᱟ ᱠᱮᱫᱟ?
ᱦᱮᱸ ᱡᱚᱢ ᱠᱚᱫᱚ ᱦᱩᱭ ᱠᱟᱱᱟ।
ᱟᱪᱪᱷᱟ ᱟᱪᱪᱷᱟ ᱟᱨ ᱛᱮᱦᱮᱧᱟᱜ ᱥᱟᱛᱟᱢ ᱫᱚ ᱱᱟᱜ ᱪᱮᱫ ᱤᱫᱤᱭᱟᱹ ᱛᱮᱞᱟᱝ ᱜᱟᱞᱚᱪᱟ?
ᱦᱮᱸ ᱛᱮᱦᱮᱧᱟᱜ ᱥᱟᱛᱟᱢ ᱦᱮᱸ ᱚᱱᱟ ᱫᱚ ᱛᱮᱦᱮᱧ ᱫᱚᱞᱟᱝ ᱜᱟᱯᱟᱞ ᱢᱟᱨᱟᱨᱟᱣᱟ ᱡᱮᱢᱚᱱ ᱟᱵᱚ ᱟᱛᱩ ᱢᱟᱱᱮ ᱟᱛᱩ ᱨᱮ ᱢᱚᱬᱮ ᱦᱚᱲ ᱠᱚ ᱚᱠᱚᱭ ᱢᱚᱬᱮ ᱦᱚᱲ ᱠᱚᱫᱚ ᱚᱠᱚᱭ ᱠᱚ ᱢᱟᱱᱮ ᱪᱮᱫ ᱞᱮᱠᱟ ᱧᱩᱛᱩᱢ ᱠᱟᱛᱮ ᱛᱮᱵᱚ ᱫᱚᱦᱚ ᱠᱟᱜ ᱠᱚᱣᱟ, ᱟᱨ ᱩᱱᱠᱩᱣᱟᱜ ᱠᱟᱹᱢᱤ ᱦᱚᱨᱟ ᱠᱚ ᱪᱮᱫ ᱠᱚ ᱠᱚ ᱠᱟᱹᱢᱤᱭᱟ ᱚᱱᱟ ᱜᱮ,
ᱟᱪᱪᱷᱟ ᱟᱪᱪᱷᱟ ᱴᱷᱤᱠ ᱴᱷᱤᱠ, ᱛᱚ ᱟᱹᱵᱤᱱ ᱯᱳᱭᱞᱳ ᱦᱟᱸᱜ ᱟᱹᱵᱤᱱ ᱦᱟᱸᱜ ᱯᱳᱭᱞᱩ ᱦᱟᱸᱜ ᱟᱛᱨᱟᱭ ᱵᱤᱱ ᱛᱟᱯᱨᱮ ᱦᱟᱸᱜ ᱟᱹᱞᱤᱧ ᱞᱤᱧ ᱢᱮᱱᱟ ᱦᱮ ᱥᱮ᱾ ᱦᱮᱸ ᱛᱚᱵᱮ ᱱᱟᱜ ᱟᱵᱤᱱᱜ ᱟᱛᱨᱮ ᱛᱟᱵᱚᱱ ᱵᱮᱤᱱ ᱦᱮᱸᱥᱮ ᱛᱟᱨ ᱱᱟᱸᱜ ᱟᱹᱞᱤᱧ ᱦᱟᱸᱜ ᱞᱤᱧ ᱢᱮᱱᱟ᱾ ᱦᱮᱸ ᱥᱮ ᱾
ᱦᱮᱸ,
ᱟᱵᱚᱣᱟᱜ ᱥᱟᱱᱛᱟᱲ ᱥᱟᱶᱛᱟᱨᱮ ᱟᱛᱳ ᱢᱚᱬᱮ ᱦᱚᱲ ᱠᱚᱫᱚ ᱠᱚ ᱦᱩᱭᱩᱜ ᱠᱟᱱᱟ ᱡᱮᱢᱚᱱ ᱢᱟᱪᱷᱤ ᱜᱚᱰᱮᱛ ᱡᱚᱜ ᱢᱟᱪᱷᱤ ᱯᱟᱨᱟᱱᱤᱠ ᱱᱟᱭᱠᱮ ᱾ ᱱᱩᱠᱩ ᱠᱚᱜᱮ ᱠᱚ ᱦᱩᱭᱩᱜ ᱠᱟᱱᱟ ᱱᱩᱠᱩ ᱜᱮ ᱥᱟᱶᱛᱟ ᱨᱮᱱᱟᱜ ᱠᱚ ᱡᱷᱚᱛᱚ ᱞᱮᱠᱟᱱ ᱠᱟᱹᱢᱤ ᱦᱚᱨᱟ ᱠᱚ ᱛᱚᱨᱟᱣ ᱤᱫᱤᱭᱜᱼᱟ ᱾
ᱟᱪᱪᱷᱟ ᱾ ᱛᱚ ᱱᱟᱦᱟᱸᱜ ᱡᱮᱢᱚᱱ ᱟᱵᱚ ᱢᱟᱺᱡᱷᱤᱭᱟᱜ ᱠᱟᱹᱢᱤᱦᱚᱨᱟ ᱚᱠᱟᱮ ᱞᱮᱠᱟ? ᱠᱤ ᱜᱚᱰᱮᱛᱟᱜ ᱠᱟᱹᱢᱤ ᱦᱚᱨᱟ ᱚᱠᱟ ᱞᱮᱠᱟ ᱚᱱᱟ ᱠᱟᱹᱡ ᱱᱟᱥᱮᱱᱟᱜ ᱵᱤᱱ ᱞᱟᱹᱭ ᱞᱮᱠᱷᱟᱱ ᱱᱟᱯᱟᱭᱜ ᱠᱚᱜᱼᱟ?
ᱦᱮᱸ ᱾ ᱢᱟᱱᱮ ᱢᱟᱺᱡᱷᱤ ᱫᱚᱭ ᱦᱩᱭᱩᱜ ᱠᱟᱱᱟ ᱡᱮ ᱟᱛᱩ ᱨᱤᱱᱤᱡ ᱜᱟᱹᱞᱤᱢ ᱠᱟᱱᱟᱭ ᱾
ᱦᱮᱸ ᱾
ᱦᱩᱸ ᱢᱟᱹᱡᱷᱤ ᱫᱚ ᱦᱮᱸ ᱢᱟᱡᱷᱤ ᱫᱚ ᱟᱛᱩ ᱡᱟᱠᱟᱛ ᱠᱷᱚᱱᱟᱜ ᱚᱢᱚᱱ ᱠᱚ ᱮᱢᱟᱭᱟ,
ᱦᱮᱸ ᱾
ᱵᱟᱝᱢᱟ ᱩᱱᱤᱜᱮ ᱯᱩᱭᱞᱩ ᱟᱛᱩᱭ ᱛᱷᱟᱯᱚᱱ ᱟᱠᱟᱫ ᱛᱟᱦᱮᱸᱫ-ᱟ ᱾
ᱟᱨ ᱚᱱᱠᱟ
ᱦᱮᱸ ᱚᱱᱠᱟ ᱫᱚ ᱟᱨ ᱫᱤᱥᱟᱹ ᱦᱚᱸ ᱫᱚ ᱵᱟᱝ ᱦᱩᱭ ᱦᱚᱪᱩᱜ ᱠᱟᱱ ᱛᱟᱞᱤᱧᱟ ᱾
ᱟᱪᱪᱷᱟ ᱟᱪᱪᱷᱟ ᱟᱪᱪᱷᱟ ᱾ ᱱᱚᱣᱟ ᱡᱟᱦᱟᱸ ᱢᱟᱡᱷᱤ ᱢᱟᱡᱷᱤ ᱮ ᱩᱱᱠᱩ ᱟᱵᱚ ᱱᱚᱣᱟ ᱥᱤᱧᱚᱛ ᱫᱤᱥᱚᱢ ᱨᱮ ᱮᱸ ᱪᱮᱫ ᱠᱷᱟᱹᱛᱤᱨ ᱱᱩᱠᱩ ᱠᱚ ᱵᱟᱪᱷᱟᱣ ᱠᱮᱜ ᱠᱚᱣᱟ ᱚᱱᱟ ᱨᱮᱱᱟᱜ ᱠᱟᱨᱚᱱ ᱠᱤ ᱵᱤᱱ ᱞᱟᱭ ᱫᱟᱲᱮᱭᱟᱜᱼᱟ ᱾
ᱦᱮᱸ ᱦᱩᱸ ᱾
ᱪᱮᱫᱟᱜ ᱵᱚᱱ ᱵᱟᱪᱷᱟᱣ ᱠᱚᱟᱜᱣᱟ ᱪᱮᱫᱟᱜ ᱵᱚᱱ ᱩᱱᱠᱩ ᱞᱟᱹᱭᱵᱮᱱ,
ᱦᱮᱸ ᱟᱞᱤᱧ ᱡᱟᱸᱦᱟ ᱞᱮᱠᱟᱞᱤᱧ ᱵᱟᱲᱟᱭᱟ ᱚᱱᱠᱟ ᱜᱮᱞᱤᱧ ᱞᱟᱹᱭᱮᱜᱼᱟ ᱾
ᱦᱮᱸ
ᱩᱱᱠᱩ ᱫᱚ ᱟᱛᱳ ᱫᱚ ᱢᱤᱫ ᱥᱟᱶᱛᱮ ᱟᱢᱮᱞᱟᱭ ᱛᱮ ᱟᱹᱰᱤ ᱟᱢᱫᱟ ᱦᱚᱲ ᱦᱮᱱᱟᱜ ᱠᱟᱜ ᱠᱚᱣᱟ, ᱟᱫᱚ ᱟᱛᱳ ᱛᱟᱞᱟᱨᱮ ᱡᱚᱠᱷᱚᱱ ᱮᱴᱠᱮᱴᱚᱬᱮ ᱦᱩᱭᱩᱜ ᱠᱟᱱ ᱛᱟᱦᱮᱸᱼᱟ ᱚᱱᱟ ᱚᱱᱟ ᱮᱸᱴᱠᱮᱴᱚᱬᱮ ᱪᱤᱠᱟᱹᱛᱮᱵᱚ ᱥᱟᱞᱟ ᱜᱚᱴᱟᱭᱟ ᱚᱠᱚᱭ ᱦᱚᱦᱚ ᱡᱟᱣᱨᱟ ᱠᱚᱣᱟ ᱚᱠᱚᱭ ᱚᱠᱚᱭ ᱜᱟᱞᱢᱟᱨᱟᱣ ᱨᱮ ᱚᱠᱚᱭᱮ ᱞᱟᱹᱭᱟ, ᱪᱮᱫ ᱠᱟᱛᱮ ᱚᱱᱟ ᱥᱩᱫᱷᱨᱟᱹᱜᱼᱟ ᱚᱱᱟ ᱠᱷᱟᱹᱛᱤᱨ ᱩᱱᱠᱩ ᱟᱛᱳ ᱢᱚᱬᱮ ᱦᱚᱲ ᱠᱚᱠᱚ ᱩᱸ ᱟᱛᱩ ᱢᱚᱬᱮ ᱦᱚᱲ ᱠᱚᱠᱚ ᱟᱸ ᱞᱟᱹᱭᱮᱜ ᱟᱠᱚ ᱡᱮ ᱱᱚᱝᱠᱟ ᱵᱚ ᱟᱵᱚ ᱟᱛᱳ ᱢᱚᱬᱮ ᱦᱚᱲ ᱵᱚ ᱫᱚᱦᱚ ᱞᱮᱠᱚ ᱠᱷᱟᱱ ᱩᱱᱠᱩ ᱟᱛᱮᱫ ᱜᱮ ᱟᱵᱚᱣᱟᱜ ᱡᱟᱦᱟᱱᱟᱜ ᱮᱴᱠᱮᱴᱚᱸᱬᱮ ᱠᱚ ᱥᱩᱫᱷᱨᱟᱹᱜ ᱛᱟᱵᱚᱣᱟ ᱾
ᱦᱩᱸ ᱾ ᱛᱚ ᱱᱩᱠᱩ ᱫᱚ ᱟᱠᱚ ᱡᱟᱦᱟᱸ ᱱᱚᱣᱟ ᱫᱚ ᱛᱤᱱ ᱡᱩᱜᱽ ᱠᱷᱚᱱ ᱟᱹᱜᱩ ᱟᱠᱟᱱᱟ ᱦᱳᱭ ᱾ ᱥᱤᱭᱟᱹᱛ ᱫᱤᱥᱚᱢ ᱨᱮᱱ ᱦᱚᱲ ᱠᱚ ᱦᱟᱛᱟᱣ ᱠᱟᱜ ᱠᱚ ᱛᱤᱱ ᱡᱩᱜᱽ ᱠᱷᱚᱱ?